ᱦᱮᱸ ᱜᱚᱢᱠᱮ ᱦᱮᱸ ᱜᱚᱢᱠᱮ ᱡᱚᱦᱟᱨ ᱜᱮ᱾
ᱦᱳᱭ ᱜᱚᱝᱠᱮ ᱡᱚᱦᱟᱨ ᱜᱮ ᱾ᱜᱚᱝᱠᱮ ᱛᱟᱦᱚᱞᱮ ᱱᱟᱯᱟᱭ ᱵᱟᱲᱟ ᱜᱮᱭᱟᱢ ᱛᱚ?
ᱦᱮᱸ ᱱᱤᱛᱳ ᱫᱚ ᱠᱷᱟᱱ ᱦᱟᱜ ᱱᱚᱜᱼᱚᱭ ᱱᱟᱯᱟᱭ ᱵᱟᱲᱟ ᱜᱮ᱾ ᱟᱨ ᱪᱟᱥ ᱠᱟᱹᱢᱤ ᱨᱮᱜᱮ ᱦᱟᱸᱜ ᱠᱟᱹᱴᱤᱡ ᱟᱹᱞᱤᱧ ᱦᱚᱸ ᱦᱟᱞᱮ ᱰᱟᱞᱮ ᱵᱟᱲᱟᱣ ᱠᱟᱱᱟᱞᱤᱧ᱾ᱟᱨ ᱟᱵᱮᱱ ᱜᱮ ᱚᱠᱟ ᱞᱮᱠᱟ?
ᱦᱮᱸ ᱟᱞᱤᱧ ᱦᱚᱸ ᱱᱤᱛᱚᱜ ᱫᱚ ᱱᱟᱯᱟᱭ ᱵᱟᱲᱟ ᱜᱮ ᱦᱮᱱᱟᱜ ᱞᱤᱧᱟ, ᱥᱮ ᱵᱟᱝᱢᱟ ᱚᱲᱟᱜ ᱦᱚᱲ ᱠᱚᱦᱚ ᱦᱟᱜ ᱠᱚ ᱱᱟᱯᱟᱭ ᱵᱟᱲᱟ ᱜᱮᱭᱟ, ᱟᱫᱚ ᱱᱤᱛᱚᱜ ᱫᱚ ᱦᱟᱜ ᱡᱚᱛ ᱡᱚᱛᱚ ᱦᱚᱲ ᱜᱮᱛᱚ ᱦᱟᱸ ᱪᱟᱥ ᱠᱟᱢᱤ ᱛᱚ ᱵᱚᱪᱷᱚᱨ ᱫᱤᱱ ᱨᱮ ᱵᱚᱪᱷᱚᱨ ᱫᱟᱜ ᱟᱨᱫᱚ ᱜᱚᱴᱟ ᱡᱟᱭᱜᱟ ᱫᱚ ᱵᱟᱫ ᱫᱟᱜ ᱫᱚ ᱵᱟᱠᱚ ᱪᱟᱥᱟ ᱦᱟᱸᱜ ᱟᱫᱚ ᱢᱤᱫ ᱨᱚᱦᱚᱭ ᱵᱟᱲᱟᱭ ᱜᱮᱭᱟ ᱛᱚ ᱟᱫᱚ ᱚᱱᱟᱛᱮ ᱦᱟᱸᱜ ᱡᱚᱛᱚᱜ ᱜᱮ ᱦᱟᱸᱜ ᱪᱟᱥ ᱠᱟᱹᱢᱤ ᱠᱚᱨᱮ ᱫᱷᱩᱨᱟᱹᱣ ᱵᱟᱞᱟ ᱟᱠᱟᱱᱟ ᱫᱚ ᱤᱧ ᱛᱮᱫ ᱜᱮ ᱦᱟᱸᱜ ᱠᱟᱹᱴᱤᱡ ᱠᱷᱮᱛ ᱠᱚᱨᱮ ᱠᱷᱚᱱ ᱱᱤᱛᱚᱜ ᱚᱲᱟᱜ ᱥᱮᱫ ᱠᱟᱹᱴᱤᱡ ᱤᱧ ᱦᱮᱡ ᱠᱟᱱᱟ ᱰᱟᱜᱽᱨᱤ ᱢᱮᱨᱚᱢ ᱠᱚ ᱢᱮᱱᱟᱜ ᱠᱚᱣᱟ ᱛᱚ᱾ ᱠᱟᱹᱴᱤᱡ ᱟᱭᱩᱵ ᱵᱮᱲᱟ ᱠᱟᱹᱴᱤᱡ ᱤᱫᱤ ᱟᱹᱜᱩ ᱦᱩᱭᱩᱜᱼᱟ ᱚᱱᱟ ᱠᱟᱛᱮ ᱢᱮᱛᱟ ᱟᱹᱧ ᱫᱚ ᱛᱟᱦᱚᱞᱮ ᱫᱩ ᱴᱷᱤᱠ ᱜᱮᱭᱟ ᱱᱚᱜᱠᱟ ᱠᱟᱹᱢᱤ ᱢᱮ ᱟᱫᱚ ᱚᱱᱟᱛᱮ ᱫᱚ ᱚᱱᱛᱮ ᱠᱟᱹᱴᱤᱡ ᱢᱮᱨᱚᱢ ᱜᱟᱱ ᱜᱤᱧ ᱤᱫᱤ ᱟᱹᱜᱩ ᱠᱚ ᱞᱟᱹᱜᱤᱫ ᱟᱫᱚ ᱚᱱᱟᱛᱮ ᱚᱲᱟᱜ ᱥᱮᱫ ᱠᱟᱴᱤᱡᱤᱧ ᱦᱮᱡ ᱟᱠᱟᱱᱟ ᱦᱟᱸᱜ᱾
ᱮᱠᱫᱚᱢ ᱮᱠᱫᱚᱢ ᱛᱟᱦᱞᱮ ᱜᱚᱝᱠᱮ ᱟᱵᱮᱱ ᱫᱚ ᱪᱟᱹᱥᱤ ᱵᱟᱹᱥᱤ ᱥᱟᱶ ᱥᱟᱶᱛᱮ ᱟᱵᱮᱱ ᱫᱚ ᱡᱤᱵᱽᱼᱡᱤᱭᱟᱹᱞᱤ ᱠᱚ ᱵᱮᱱ ᱟᱹᱥᱩᱞᱮᱫ ᱠᱚᱣᱟ ᱥᱮ
ᱦᱳᱭ ᱜᱚᱝᱠᱮ ᱧᱮᱞ ᱫᱟᱞᱤᱧ ᱵᱟᱝ ᱠᱷᱟᱱ ᱦᱟᱜ ᱴᱟᱠᱟ ᱠᱟᱹᱣᱰᱤ ᱠᱚᱦᱟᱜ ᱦᱳᱭᱛᱳ ᱟᱪᱠᱟ ᱜᱮ ᱦᱟᱸᱜ ᱫᱚᱨᱠᱟᱨ ᱫᱚᱨᱠᱟᱨ ᱯᱟᱲᱟᱜ ᱞᱤᱧᱟ ᱩᱱ ᱴᱟᱤᱢ ᱦᱟᱜ ᱵᱟᱝ ᱦᱩᱭᱩᱜᱼᱟ ᱡᱤᱵᱽᱡᱤᱭᱟᱹᱞᱤ ᱟᱸᱜ ᱫᱚᱦᱚ ᱧᱚᱜ ᱞᱮᱠᱚ ᱠᱷᱟᱡ ᱦᱟᱸᱜ ᱡᱚᱠᱷᱚᱱ ᱦᱟᱸᱜ ᱫᱚᱨᱠᱟᱨ ᱯᱟᱲᱟᱣ ᱜᱚᱫ ᱞᱮᱱᱠᱷᱟᱡ ᱫᱚ ᱟᱪᱠᱟᱜ ᱜᱮ ᱦᱟᱸᱜ ᱦᱩᱭ ᱜᱚᱫᱚᱜ ᱠᱟᱱ ᱜᱮᱭᱟ, ᱦᱳᱭᱛᱳ ᱟᱹᱞᱤᱧ ᱦᱟᱸᱜ ᱱᱤᱛᱚᱜ ᱢᱤᱫᱴᱟᱝ ᱠᱷᱟᱹᱥᱤ ᱞᱤᱧ ᱟᱠᱷᱨᱤᱧ ᱠᱮᱫᱮᱭᱟ ᱥᱮ ᱵᱟᱭᱨᱟ ᱞᱤᱧ ᱟᱠᱷᱨᱤᱧ ᱠᱮᱫᱠᱤᱱᱟ ᱟᱫᱚ ᱚᱸᱰᱮ ᱠᱷᱚᱱ ᱦᱚ ᱴᱟᱠᱟ ᱦᱟᱜ ᱟ ᱢᱟᱱᱮ ᱦᱩᱭ ᱜᱚᱫᱚᱜᱼᱟ ᱡᱟᱦᱟᱱᱟᱜ ᱟᱹᱞᱤᱧᱟᱜ ᱫᱩᱠ ᱵᱤᱯᱚᱫ ᱠᱷᱚᱱ ᱫᱚ ᱢᱟᱱᱮ ᱩᱫᱽᱫᱷᱟᱨ ᱞᱤᱧ ᱜᱮᱭᱟᱭ ᱦᱟᱸᱜ
ᱮᱠᱫᱚᱢ ᱮᱠᱫᱚᱢ ᱟᱹᱰᱤ ᱢᱟᱨᱟᱝ ᱪᱤᱱᱛᱟᱹ ᱫᱷᱟᱨᱟ ᱵᱮᱱ ᱫᱚᱦᱚ ᱟᱠᱟᱫᱟ
ᱦᱳᱭ ᱦᱳᱭ ᱟᱨ ᱱᱚᱣᱟ ᱥᱟᱶ ᱥᱟᱶᱛᱮ ᱦᱟᱸᱜ ᱯᱨᱟᱨᱟᱭ ᱦᱟᱸᱜ ᱥᱤᱢ ᱠᱚᱜᱮ ᱥᱤᱢ ᱠᱚᱦᱚᱸ ᱞᱤᱧ ᱫᱚᱦᱚ ᱵᱟᱲᱟ ᱠᱟᱫ ᱟᱹᱜ ᱟᱭᱢᱟ ᱠᱷ ᱜᱮ ᱵᱟᱝᱢᱟ ᱫᱩᱥᱚ ᱛᱤᱱᱥᱚ ᱴᱤ ᱦᱟᱸᱜ ᱪᱮᱛᱟᱱ ᱢᱮᱱᱟᱜ ᱠᱚᱣᱟ ᱟᱫᱚ ᱩᱱᱠᱩ ᱦᱚᱸ ᱦᱟᱸᱜ ᱚᱱᱠᱟ ᱡᱮᱢᱚᱱ ᱱᱤᱛᱚᱜ ᱫᱚ ᱦᱟᱸᱜ ᱟᱹᱛᱤᱧ ᱵᱟᱲᱟᱭᱮᱫ ᱮᱠᱴᱩ ᱯᱚᱨᱮ ᱦᱟᱸᱜ ᱡᱚᱛᱚ ᱦᱟᱜ ᱧᱮᱞ ᱵᱟᱲᱟ ᱠᱟᱛᱮᱫ ᱜᱮ ᱦᱟᱜ ᱥᱮ ᱚᱠᱚᱭᱴᱟᱜ ᱥᱤᱢ ᱵᱟᱹᱱᱩ ᱜᱮᱭᱟ ᱡᱚᱛᱚ ᱞᱤᱧ ᱧᱮᱞ ᱵᱟᱲᱟ ᱠᱚᱜᱮᱭᱟ ᱟᱭᱩᱵ ᱵᱮᱲᱟ ᱴᱟᱭᱤᱢ ᱦᱮᱡ ᱪᱟᱵᱟ ᱛᱟᱞᱤᱧᱟ ᱠᱚ ᱥᱮ ᱵᱟᱝ ᱚᱱᱟ ᱠᱚᱦᱚᱸ ᱥᱤᱢ ᱠᱚᱦᱚᱸ ᱠᱟᱹᱴᱤᱡ ᱞᱤᱧ ᱫᱚᱦᱚ ᱧᱚᱜ ᱟᱠᱟᱫ ᱜᱮᱭᱟ ᱦᱟᱜ
ᱟᱨ ᱛᱟᱦᱞᱮ ᱜᱚᱢᱠᱮ ᱟᱨ ᱰᱟᱝᱨᱤ ᱠᱚᱫᱚ ᱢᱮᱱᱟᱜ ᱠᱚᱣᱟ ᱥᱮ ᱵᱟᱝ?
ᱦᱳᱭ ᱜᱚᱝᱠᱮ ᱦᱟᱸᱜ ᱰᱟᱝᱨᱤ ᱠᱚᱫᱚ ᱢᱮᱱᱟᱜ ᱠᱚᱜᱮᱭᱟ ᱦᱟᱸᱜ ᱱᱚᱜᱼ ᱱᱚᱝᱠᱟ ᱦᱟᱸᱜ ᱥᱤᱭᱳᱜ ᱵᱟᱠᱷᱨᱟ ᱞᱟᱜᱤᱫ ᱜᱮ ᱦᱟᱸᱜ ᱫᱚᱦᱚ ᱵᱟᱲᱟ ᱦᱩᱭ ᱟᱠᱟᱱᱟ ᱟᱨ ᱢᱤᱫᱴᱟᱝ ᱚᱱᱟ ᱥᱟᱶ ᱢᱤᱫᱴᱟᱝ ᱱᱚᱰᱮ ᱦᱟᱸᱜ ᱜᱟᱹᱭ ᱢᱮᱱᱟᱭ ᱛᱟᱞᱮᱭᱟ ᱦᱟᱸᱜ ᱚᱱᱠᱟ ᱛᱚᱣᱟ ᱠᱚ ᱧᱩ ᱵᱟᱲᱟ ᱞᱟᱹᱜᱤᱫ ᱦᱟᱸᱜ
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱜᱚᱝᱠᱮ
ᱦᱳᱭ ᱜᱚᱝᱠᱮ ᱛᱟᱦᱚᱞᱮ ᱦᱟᱸᱜ ᱜᱚᱝᱠᱮ ᱟᱵᱮᱱ ᱫᱚ ᱦᱟᱸᱜ ᱪᱟᱥ ᱠᱟᱹᱢᱤ ᱦᱟᱸᱜ ᱵᱟᱫ ᱛᱮ ᱫᱚ ᱦᱟᱸᱜ ᱪᱮᱫ ᱠᱚᱵᱮᱱ ᱠᱟᱹᱢᱤ ᱵᱟᱲᱟᱭᱮᱫᱟ ᱦᱟᱸᱜ
ᱪᱟᱥ ᱠᱟᱹᱢᱤ ᱵᱟᱫ ᱠᱟᱛᱮᱫ ᱫᱚ ᱠᱷᱟᱱ ᱟᱹᱞᱤᱧ ᱫᱚ ᱱᱚᱜᱼᱚᱭ ᱚᱱᱠᱟᱱᱟᱜ ᱟᱨ ᱠᱟᱹᱢᱤ ᱛᱚ ᱵᱟᱹᱱᱩᱜᱼᱟ ᱦᱟᱞᱮ ᱦᱟᱞᱮ ᱜᱟᱹᱰᱤ ᱞᱤᱧ ᱦᱟᱛᱟᱣ ᱟᱠᱟᱫᱟ ᱟᱫᱚ ᱦᱟᱜ ᱚᱱᱟ ᱥᱤᱭᱳᱜ ᱠᱟᱹᱢᱤ ᱨᱮᱜᱮᱞᱤᱧ ᱞᱟᱜᱟᱭᱮᱜ ᱠᱟᱱᱟ
ᱟᱪᱪᱷᱟ ᱜᱚᱝᱠᱮ ᱱᱚᱣᱟ ᱛᱚ ᱦᱟᱸᱜ ᱟᱹᱰᱤ ᱱᱟᱯᱟᱭ ᱠᱟᱛᱷᱟ ᱜᱮ ᱦᱟᱸᱜ ᱵᱮᱱ ᱞᱟᱹᱭᱮᱫᱟ ᱱᱮ ᱱᱮᱛᱟᱨ ᱫᱚᱦᱟᱸ ᱯᱨᱟᱭ ᱧᱮᱞᱚᱜ ᱠᱟᱱ ᱜᱮᱭᱟ ᱛᱚ ᱡᱚᱛᱚ ᱦᱚᱲ ᱦᱟᱸᱜ ᱢᱟᱱᱮ ᱩᱱᱟᱜ ᱴᱟᱜ ᱫᱚ ᱦᱟᱸᱜ ᱵᱟᱠᱚ ᱠᱟᱹᱢᱤᱭᱮᱫ ᱛᱟᱵᱚᱱᱟ ᱡᱟᱦᱟᱱᱟᱜ ᱜᱮ ᱦᱳᱭᱛᱳ ᱛᱮᱦᱮᱧᱟᱜ ᱫᱟᱜ ᱦᱚᱸ ᱚᱱᱠᱟ ᱵᱟᱭ ᱫᱟᱜ ᱮᱫᱟ ᱦᱳᱭᱛᱳ ᱛᱮᱦᱮᱧᱮ ᱫᱟᱜ ᱜᱚᱫᱟ ᱦᱟᱜ ᱜᱟᱯᱟ ᱠᱷᱚᱱ ᱜᱮ ᱦᱟᱸᱜ ᱥᱤᱛᱩᱝ ᱟᱨᱟᱢᱵᱚ ᱛᱚ ᱚᱱᱟ ᱠᱷᱟᱹᱛᱤᱨ ᱦᱟᱸᱜ ᱡᱟᱦᱱᱟᱜ ᱛᱤᱱᱟᱹᱜ ᱠᱚ ᱪᱟᱲᱚᱜᱼᱟ ᱩᱱᱟᱹᱜ ᱱᱟᱯᱟᱭᱚᱜᱼᱟ ᱠᱟᱹᱢᱤ ᱠᱚ ᱟᱫᱚ ᱚᱱᱟ ᱠᱷᱟᱛᱤᱨ ᱱᱤᱛ ᱫᱚ ᱦᱟᱸᱜ ᱡᱟᱦᱟᱱᱟᱜ ᱜᱮ ᱦᱟᱸᱜ ᱳ ᱴᱟᱠᱴᱟᱨᱥ ᱥᱮ ᱚᱱᱠᱟᱱ ᱱᱮᱛᱟᱨ ᱫᱚ ᱯᱷᱳᱨ ᱵᱮᱞᱟ ᱚᱰᱳᱠ ᱠᱟᱱᱟ ᱚᱱᱟ ᱠᱚᱛᱮ ᱦᱟᱸᱜ ᱞᱩᱴᱟᱨ ᱠᱚᱛᱮ ᱟᱸᱜ ᱪᱟᱲ ᱢᱟᱨᱟᱨᱥᱤ ᱵᱟᱲᱟ ᱠᱟ ᱠᱟᱛᱮᱫ ᱦᱟᱸᱜ ᱢᱤᱫ ᱫᱤᱱ ᱚᱱᱟ ᱠᱩᱱᱴᱟᱞ ᱠᱚᱫᱚ ᱛᱟᱦᱟᱜ ᱢᱤᱫ ᱫᱤᱱ ᱛᱮᱜᱮ ᱦᱟᱜ ᱥᱤ ᱵᱟᱲᱟ ᱠᱟᱛᱮᱫ ᱨᱚᱦᱚᱭ ᱜᱟᱱᱚᱜ ᱠᱟᱱᱟ ᱛᱚ ᱛᱟᱦᱚᱞᱮ ᱚᱱᱟ ᱠᱚᱫᱚ ᱦᱟᱸᱜ ᱢᱤᱫ ᱫᱤᱱ ᱥᱤ ᱵᱟᱲᱟ ᱠᱟᱛᱮ ᱦᱟᱸᱜ ᱜᱮ ᱜᱟᱯᱟ ᱠᱷᱚᱱ ᱜᱮ ᱢᱩᱱᱤᱥ ᱠᱚ ᱫᱷᱩᱨᱟᱣ ᱵᱟᱲᱟ ᱠᱟᱛᱮ ᱨᱚᱦᱚᱭ ᱪᱟᱵᱟ ᱠᱟᱜ ᱟᱫᱚ ᱱᱟ ᱠᱷᱟᱡ ᱫᱚ ᱜᱚᱢᱠᱮ ᱮᱠᱴᱩ ᱦᱚᱞᱮ ᱠᱟᱹᱢᱤ ᱠᱚᱦᱚᱸ ᱪᱟᱞᱚᱜ ᱠᱟᱱᱟ ᱛᱟᱦᱚᱞᱮ ᱛᱚ ᱦᱟᱸᱜ ᱜᱚᱝᱠᱮ ᱟᱵᱮᱱ ᱫᱚ ᱦᱟᱸᱜ ᱱᱚᱣᱟ ᱪᱟᱥ ᱥᱤᱡᱤᱱ ᱫᱚ ᱦᱟᱸᱜ ᱵᱷᱟᱜᱮ ᱜᱮᱵᱤᱱ ᱠᱟᱹᱣᱰᱤ ᱯᱚᱭᱥᱟ ᱠᱚᱫᱚ ᱦᱟᱜ ᱦᱩᱭᱩᱜ ᱛᱟᱵᱮᱱᱟ ᱛᱚ ᱦᱟᱸᱜ
ᱮᱠᱫᱚᱢ ᱟᱫᱚ ᱟᱫᱚ ᱦᱩᱭ ᱫᱚ ᱦᱩᱭᱩᱜ ᱜᱮᱭᱟ ᱦᱟᱸᱜ ᱟᱫᱚ ᱢᱮᱱᱠᱷᱟᱱ ᱪᱮᱫ ᱵᱤᱱ ᱞᱟᱹᱭᱟ ᱱᱟᱣᱟ ᱱᱟᱜ ᱜᱟᱹᱰᱤ ᱦᱟᱛᱟᱣ ᱞᱮᱠᱷᱟᱱ ᱫᱚᱵᱮᱱ ᱵᱩᱡᱽ ᱫᱟᱲᱮᱭᱟᱜ ᱠᱟᱱ ᱜᱮᱭᱟ ᱥᱮ ᱟᱵᱚ ᱠᱚᱴᱷᱮᱱ ᱫᱚ ᱠᱷᱚᱱᱟᱜ ᱩᱱᱟᱹᱜ ᱜᱟᱱ ᱯᱚᱭᱥᱟ ᱫᱚ ᱵᱟᱹᱱᱩᱜᱼᱟ ᱡᱮ ᱢᱤᱫ ᱫᱷᱟᱨᱮ ᱨᱮ ᱡᱚᱛᱚ ᱯᱚᱭᱥᱟ ᱮᱢ ᱠᱟᱛᱮᱫ ᱵᱚᱱ ᱠᱤᱨᱤᱧ ᱫᱟᱲᱮᱭᱟᱜᱼᱟ ᱦᱮᱸ ᱥᱮ ᱪᱮᱫ? ᱟᱨ ᱚᱱᱟ ᱥᱟᱶ ᱥᱟᱶᱛᱮ ᱜᱟᱹᱰᱤ ᱨᱮᱦᱚᱸ ᱛᱚ ᱥᱩᱱᱩᱢ ᱫᱩᱞᱟᱜ ᱞᱟᱜᱟᱜᱼᱟ ᱚᱱᱟ ᱠᱚᱜᱮ ᱛᱮ ᱦᱟᱸᱜ ᱟᱨᱦᱚ ᱛᱤᱱᱟᱹᱜ ᱜᱟᱱ ᱥᱟᱨᱮᱡᱚᱜ ᱠᱟᱱᱟ ᱞᱟᱹᱭ ᱛᱚ ᱵᱟᱝ ᱜᱟᱱᱚᱜ ᱠᱟᱱᱟ ᱫᱮᱠᱷᱟ ᱡᱟᱠ ᱚᱠᱟᱞᱮᱠᱟ ᱜᱟᱹᱰᱤ ᱫᱟᱹᱲᱟᱜ ᱠᱟᱱᱟ ᱚᱱᱟ ᱦᱤᱥᱟᱹᱵ ᱛᱮᱜᱮ ᱦᱟᱸᱜ ᱚᱱᱠᱟᱱᱟᱜ ᱤᱱᱠᱟᱢ ᱠᱚᱫᱚ ᱦᱩᱭᱩᱜᱼᱟ
ᱦᱳᱭ ᱜᱚᱝᱠᱮ ᱟᱫᱚ ᱦᱟᱸᱜ ᱟᱵᱮᱱ ᱦᱟᱸᱜ ᱮᱢᱚᱱ ᱵᱷᱟᱵ ᱢᱤᱫᱴᱮᱱ ᱜᱟᱹᱰᱤ ᱵᱮᱱ ᱦᱟᱛᱟᱣ ᱠᱟᱫᱟ ᱚᱱᱟ ᱫᱚ ᱦᱟᱸᱜ ᱢᱟᱱᱮ ᱟᱹᱰᱤ ᱱᱟᱯᱟᱭ ᱜᱮᱭᱟ ᱚᱱᱟ ᱫᱚ ᱠᱟᱹᱢᱤ ᱫᱚᱦᱟᱸᱜ ᱟᱵᱮᱱᱟᱜ ᱡᱩᱫᱤ ᱢᱚᱱᱮ ᱠᱚ ᱴᱷᱤᱠ ᱛᱟᱦᱮᱱᱟ ᱥᱮ ᱟᱵᱮᱱ ᱡᱩᱫᱤ ᱠᱟᱹᱢᱤ ᱪᱮᱛᱟᱱ ᱨᱮ ᱦᱟᱜ ᱟᱲᱟᱜ ᱚᱱᱟ ᱟᱹᱲᱤᱥ ᱵᱮᱡᱟᱨ ᱠᱚ ᱡᱩᱫᱤ ᱵᱟᱱᱩᱜ ᱛᱟᱵᱮᱱᱟ ᱚᱱᱟ ᱫᱚ ᱟᱵᱮᱱ ᱥᱟᱨᱟ ᱵᱚᱪᱷᱚᱨ ᱞᱮᱠᱟ ᱜᱮ ᱦᱟᱜ ᱦᱚᱭ ᱛᱚ ᱱᱤᱛᱟᱜ ᱱᱚᱣᱟ ᱥᱤ ᱪᱮᱛᱟᱱ ᱨᱮ ᱥᱤ ᱠᱮᱫᱟ ᱵᱤᱱ ᱦᱩᱲᱩ ᱨᱟᱠᱟᱵ ᱥᱤᱡᱤᱱ ᱨᱮᱦᱚ ᱦᱩᱲᱩ ᱵᱮᱱ ᱟᱹᱜᱩ ᱠᱟᱛᱟ ᱠᱚᱣᱟ ᱛᱟᱨᱯᱚᱨᱮ ᱦᱚᱸ ᱧᱮᱞ ᱠᱟᱫ ᱦᱚᱸᱧ ᱪᱷᱚᱞᱟ ᱠᱚ ᱥᱮ ᱢᱩ ᱠᱚ ᱠᱚ ᱨᱚᱦᱚᱭ ᱜᱮᱭᱟ ᱛᱩᱲᱤ ᱠᱚ ᱴᱷᱮ ᱦᱚᱸ ᱥᱤ ᱵᱤᱱ ᱧᱟᱢ ᱜᱮᱭᱟ ᱟᱨ ᱦᱚᱭ ᱛᱚ ᱥᱤᱛᱩᱝ ᱫᱤᱱ ᱫᱚ ᱠᱟᱹᱢᱤ ᱠᱚ ᱵᱟᱝ ᱛᱟᱦᱮᱱ ᱜᱮᱭᱟ ᱩᱱ ᱴᱟᱭᱤᱢ ᱫᱚ ᱦᱟᱜ ᱚᱱᱟ ᱵᱷᱟᱴᱟ ᱨᱮ ᱦᱟᱸᱜ ᱩᱱ ᱴᱟᱭᱤᱢ ᱦᱟᱸᱜ ᱯᱨᱟᱭ ᱠᱚ ᱚᱱᱟᱭ ᱜᱮᱭᱟ ᱦᱟᱸᱜ ᱠᱚᱱᱴᱟᱠᱴ ᱠᱟᱜ ᱜᱮᱭᱟ ᱡᱮ ᱵᱷᱟᱴᱟ ᱥᱚᱢᱚᱭ ᱤᱴᱟᱹ ᱠᱚ ᱤᱫᱤ ᱟᱹᱜᱩ ᱠᱚ ᱠᱚᱨᱟᱣ ᱜᱮᱭᱟ ᱟᱨ ᱵᱟᱠᱷᱟᱱ ᱦᱟᱸᱜ ᱥᱤᱜ ᱥᱤᱛᱩᱝ ᱫᱤᱱ ᱫᱚ ᱦᱟᱸᱜ ᱟᱨᱦᱚ ᱧᱮᱞ ᱦᱩᱭᱩᱠᱟᱱᱟ ᱵᱟᱝᱢᱟ ᱦᱟᱜ ᱵᱟᱫᱽ ᱠᱚᱦᱚᱸ ᱥᱤᱢ ᱦᱚᱸ ᱚᱱᱠᱟ ᱥᱚᱨᱠᱟᱨ ᱛᱚᱨᱚᱯ ᱥᱮᱫ ᱠᱷᱚᱡ ᱦᱟᱸᱜ ᱦᱤᱡᱩᱜ ᱜᱮᱭᱟ ᱛᱚ ᱩᱱ ᱚᱠᱛᱚ ᱚᱱᱟ ᱵᱟᱫ ᱠᱚᱨᱮ ᱦᱚᱸ ᱠᱟᱹᱢᱤ ᱠᱚ ᱦᱩᱭᱩᱜ ᱜᱮᱭᱟ ᱛᱤᱡᱩᱜᱮᱛᱚ ᱩᱱ ᱚᱠᱛᱚ ᱦᱚᱸ ᱟᱵᱮᱱᱟᱜ ᱡᱮ ᱚᱱᱟ ᱜᱟᱹᱰᱤ ᱫᱚ ᱦᱟᱸᱜ ᱴᱟᱱᱟᱭ ᱛᱟᱵᱮᱱ ᱜᱮᱭᱟ ᱩᱱ ᱚᱠᱛᱚ ᱚᱱᱟ ᱫᱚ ᱠᱟᱹᱢᱤ ᱵᱮᱱ ᱧᱟᱢ ᱜᱮᱭᱟ ᱦᱟᱸᱜ ᱟᱫᱚ ᱟᱵᱮᱱ ᱡᱟᱦᱟᱸ ᱵᱮᱱ ᱵᱟᱪᱷᱟ ᱵᱟᱪᱟᱣ ᱦᱟᱸᱜ ᱴᱟᱠᱟ ᱠᱟᱹᱣᱰᱤ ᱦᱩᱭ ᱠᱟᱛᱮ ᱟᱹᱰᱤ ᱱᱟᱯᱟᱭ ᱜᱟᱹᱰᱤ ᱜᱮᱵᱚᱱ ᱵᱟᱪᱟᱣ ᱠᱮᱫᱟ ᱵᱟᱝᱠᱷᱟᱱ ᱟᱹᱰᱤ ᱤᱧᱟᱹᱜ ᱤᱧ ᱧᱮᱞ ᱵᱟᱲᱟ ᱠᱟᱫᱟ ᱵᱟᱝ ᱢᱟ ᱚᱫᱮ ᱠᱚᱫᱚ ᱦᱟᱸᱜ ᱥᱩᱫᱩᱝᱠᱟ ᱫᱮᱡ ᱵᱟᱲᱟ ᱞᱟᱹᱜᱤᱫ ᱠᱚ ᱵᱟᱪᱷᱟᱣᱟ ᱩᱱᱠᱩᱣᱟᱜ ᱫᱚ ᱦᱟᱸᱜ ᱩᱱᱟᱹᱜ ᱚᱱᱠᱟ ᱫᱚ ᱦᱟᱜ ᱵᱟᱝ ᱱᱟᱯᱟᱭᱟ ᱦᱚᱭᱛᱚ ᱡᱩᱫᱤ ᱠᱤᱥᱟᱲ ᱜᱮᱭᱟᱢ ᱥᱮ ᱪᱟᱠᱨᱤ ᱵᱟᱤᱨᱤ ᱛᱟᱦᱮ ᱞᱮᱱᱠᱷᱟᱱ ᱫᱚ ᱱᱟᱯᱟᱭ ᱜᱮ ᱛᱟᱠᱚᱣᱟ ᱩᱱᱠᱩ ᱫᱚ ᱦᱟᱜ ᱦᱤᱡᱩᱜ ᱥᱮᱱᱮᱜ ᱟᱨ ᱵᱟᱠᱷᱟᱱ ᱮᱴᱟᱜ ᱮᱴᱟᱜ ᱚᱱᱠᱟ ᱯᱤᱠᱟᱯ ᱥᱚᱵᱥᱚᱢᱚᱭ ᱠᱟᱹᱢᱤ ᱠᱚᱫᱚ ᱚᱱᱟ ᱠᱚᱫᱚ ᱦᱟᱜ ᱵᱟᱝ ᱧᱟᱢᱚᱜ-ᱟ
ᱮᱠᱫᱚᱢ ᱮᱠᱫᱚᱢ ᱟᱹᱞᱤᱧ ᱦᱚᱸ ᱚᱱᱠᱟᱜᱮ ᱪᱤᱱᱛᱟᱹ ᱫᱷᱟᱨᱟ ᱫᱚ ᱢᱮᱱᱟᱜ ᱛᱟᱹᱞᱤᱧᱟ ᱦᱟᱸᱜ ᱡᱮᱦᱮᱛᱩ ᱱᱚᱣᱟ ᱜᱟᱹᱰᱤ ᱦᱟᱛᱟᱣ ᱦᱩᱭ ᱠᱟᱱᱟ ᱱᱚᱣᱟ ᱜᱟᱹᱰᱤ ᱛᱮᱜᱮ ᱪᱟᱥᱵᱟᱥ ᱠᱟᱹᱢᱤ ᱠᱚᱨᱮ ᱫᱚ ᱞᱟᱜᱟᱜ ᱢᱟ ᱚᱱᱠᱟᱱ ᱵᱷᱟᱠ ᱜᱮᱞᱤᱧ ᱦᱟᱛᱟᱣ ᱠᱟᱜ-ᱟ ᱫᱮᱡᱚᱜ ᱞᱟᱹᱜᱤᱫ ᱛᱮᱫᱚ ᱠᱷᱟᱱᱟᱝ ᱢᱚᱴᱚᱨ ᱥᱟᱭᱠᱮᱞ ᱥᱟᱭᱠᱮᱞ ᱠᱚ ᱢᱮᱱᱟᱜ ᱜᱮᱭᱟ ᱦᱟᱱᱛᱮ ᱱᱟᱛᱮ ᱪᱟᱞᱟᱜ ᱞᱟᱹᱜᱤᱫ ᱦᱚᱸ ᱦᱟᱸᱜ
ᱦᱚᱭ ᱦᱚᱭ ᱟᱪᱪᱷᱟ ᱜᱚᱝᱠᱮ ᱱᱚᱜ-ᱚᱭ ᱦᱟᱸᱜ ᱱᱤᱛᱚᱜ ᱦᱟᱸ ᱜᱟᱹᱰᱤ ᱱᱤᱭᱟ ᱞᱟᱝ ᱜᱚᱞᱯᱚ ᱮᱫᱟ ᱛᱟᱦᱞᱮ ᱜᱚᱢᱠᱮ ᱛᱮ ᱱᱚᱭ ᱦᱟᱸᱜ ᱱᱤᱭᱟ ᱫᱷᱟᱣ ᱫᱚ ᱟᱭᱢᱟ ᱫᱤᱱ ᱥᱮᱱᱮᱜ ᱮᱢ ᱛᱟᱦᱮᱱ ᱯᱨᱟᱭ ᱧᱮᱞᱚᱜ ᱠᱟᱱ ᱜᱮᱭᱟ ᱵᱟᱝᱢᱟ ᱜᱟᱹᱰᱤ ᱠᱚᱛᱮᱜᱮ ᱦᱟᱸᱜ ᱫᱚᱢᱮ ᱠᱚ ᱮᱠᱥᱤᱰᱮᱱᱴ ᱵᱟᱲᱟᱜ ᱠᱟᱱᱟ ᱥᱮ ᱜᱟᱹᱰᱤ ᱠᱚᱦᱚᱸ ᱚᱱᱠᱟ ᱯᱟᱞᱴᱤ ᱵᱟᱲᱟᱜ ᱠᱟᱱ ᱜᱮᱭᱟ ᱦᱚᱭᱛᱚ ᱟᱠᱚ ᱟᱠᱚᱣᱟᱜ ᱥᱚᱨᱠᱟᱨᱟᱜ ᱱᱤᱭᱚᱢ ᱥᱮ ᱥᱟᱭᱮᱱᱥ ᱨᱮᱭᱟᱜ ᱱᱤᱭᱚᱢ ᱚᱱᱩᱡᱟᱭᱤ ᱦᱟᱸᱜ ᱚᱸᱰᱮ ᱦᱟᱸᱜ ᱢᱤᱫᱴᱟᱝ ᱜᱟᱹᱰᱤ ᱨᱮᱱᱟᱜ ᱦᱚ ᱢᱮᱫᱴᱟᱝ ᱞᱤᱢᱤᱴ ᱠᱚ ᱮᱢ ᱠᱟᱫᱟ ᱦᱚᱭᱛᱚ ᱱᱚᱰᱮ ᱦᱟᱸᱜ ᱮᱭᱟ ᱚᱱᱟ ᱱᱟᱜ ᱟᱱᱟ ᱫᱤᱱ ᱨᱮᱱᱟᱜ ᱥᱤᱝ ᱨᱮᱱᱟᱜ ᱥᱟᱦᱤ ᱨᱮ ᱩᱱᱫᱤᱱ ᱚᱰᱮ ᱜᱮᱠᱚ ᱩᱫᱩᱜᱼᱟ ᱱᱚᱣᱟ ᱱᱚᱣᱟ ᱞᱟᱦᱟᱨᱮ ᱵᱟᱢᱯᱟᱨ ᱢᱮᱱᱟᱜ-ᱟ ᱛᱟᱦᱞᱮ ᱦᱟᱸᱜ ᱠᱚ ᱢᱮᱛᱟᱢᱟ ᱡᱮ ᱠᱩᱲᱤ ᱥᱮ ᱛᱤᱨᱤᱥ ᱤᱥᱯᱤᱰ ᱛᱮ ᱦᱟᱸᱜ ᱜᱟᱺᱰᱤ ᱪᱟᱞᱟᱣ ᱢᱮ ᱟᱫᱚ ᱦᱳᱭᱛᱚ ᱦᱟᱸᱜ ᱤᱛᱟᱹ ᱟᱭᱢᱟ ᱟᱭᱢᱟ ᱦᱚᱲᱤᱧ ᱧᱮᱞ ᱠᱟᱫ ᱦᱟᱸᱜ ᱚᱱᱟ ᱤᱥᱯᱤᱰ ᱛᱮ ᱵᱟᱠᱚ ᱪᱟᱞᱟᱜ ᱛᱮ ᱦᱟᱸᱜ ᱟᱠᱚᱣᱟᱜ ᱡᱤᱣᱤ ᱦᱚᱸ ᱱᱟᱥᱟᱜ ᱠᱟᱱ ᱛᱟᱠᱚᱣᱟ ᱟᱨ ᱵᱟᱠᱦᱟᱡ ᱧᱮᱞ ᱠᱟᱫᱟᱧ ᱦᱚᱸᱜ ᱚ ᱱᱚᱝᱠᱟ ᱵᱟᱯᱞᱟ ᱚᱲᱟᱜ ᱠᱚᱨᱮ ᱫᱚ ᱦᱟᱸᱜ ᱵᱮᱥᱤ ᱡᱩᱫᱤ ᱠᱚ ᱤᱫᱤ ᱠᱮᱫ ᱯᱚᱨᱮ ᱫᱚ ᱦᱟᱸᱜ ᱵᱤᱥᱤ ᱡᱩᱫᱤ ᱠᱚ ᱤᱫᱤ ᱠᱮᱫ ᱜᱮ ᱜᱟᱹᱰᱤ ᱜᱚᱨᱟ ᱦᱟᱸᱜ ᱩᱱ ᱥᱚᱢᱚᱭ ᱫᱩᱧ ᱧᱮᱞ ᱦᱟᱜ ᱜᱟᱹᱰᱤ ᱠᱚᱦᱚᱸ ᱯᱟᱹᱣᱨᱟᱹ ᱧᱩ ᱠᱮᱛᱮ ᱠᱚ ᱪᱟᱞᱟᱜ-ᱟ ᱚᱱᱮ ᱡᱮ ᱦᱟᱸᱜ ᱯᱟᱹᱨᱟᱹ ᱧᱩ ᱠᱟᱛᱮ ᱠᱚ ᱪᱟᱞᱟᱣᱫᱟ ᱦᱟᱸᱜ ᱟᱠᱚ ᱫᱚ ᱦᱟᱸᱜ ᱵᱟᱠᱚ ᱵᱩᱪ ᱫᱟᱲᱮᱭᱟᱜ ᱠᱟᱱᱟ ᱡᱮ ᱤᱧ ᱦᱟᱸᱜ ᱛᱤᱱᱟᱹᱜ ᱡᱳᱨ ᱛᱤᱧ ᱪᱟᱞᱟᱣ ᱫᱟ ᱦᱟᱸᱜ ᱛᱤᱱᱟᱹᱜ ᱡᱳᱨ ᱛᱮ ᱤᱥᱠᱩᱞᱰᱟᱨᱤᱧ ᱞᱮᱵᱮᱫ ᱠᱟᱫᱟ ᱦᱟᱸᱜ ᱵᱟᱠᱚ ᱵᱩᱡᱽ ᱫᱟᱲᱮᱜ ᱠᱟᱱᱟ ᱛᱟᱦᱞᱮ ᱚᱱᱮ ᱡᱮ ᱦᱟᱸᱜ ᱛᱚ ᱥᱮ ᱴᱟᱨᱱᱤᱝ ᱢᱮᱱᱟᱜ-ᱟ ᱴᱟᱨᱱᱤᱝ ᱨᱮᱦᱚᱸ ᱚᱱᱮ ᱦᱟᱜ ᱥᱟᱭᱤᱰ ᱨᱮ ᱥᱤᱝᱞᱮᱱ ᱫᱚ ᱦᱟᱸᱜ ᱵᱟᱭ ᱠᱚᱭᱚᱜ ᱟᱫᱟ ᱡᱮ ᱴᱟᱨᱱᱤᱝ ᱢᱮᱱᱟᱜ-ᱟ ᱩᱱ ᱩᱠᱛᱚ ᱡᱟᱜ ᱧᱮᱞᱮᱫ ᱠᱚᱣᱟ ᱚᱱᱠᱟ ᱛᱮᱦᱚᱸ ᱛᱷᱮᱱ ᱜᱟᱱ ᱜᱮ ᱠᱚ ᱵᱟᱡᱟᱣ ᱵᱟᱲᱟ ᱠᱟᱱᱟ ᱥᱮ ᱚᱱᱠᱟ ᱜᱷᱟᱭᱮᱞ ᱵᱟᱲᱟᱣ ᱠᱟᱱ ᱜᱮᱭᱟ ᱠᱚ ᱦᱟᱸᱜ ᱛᱟ ᱯᱚᱨᱮ ᱦᱚᱜ-ᱚᱭ ᱡᱮ ᱜᱚᱝᱠᱮ ᱜᱟᱹᱰᱤ ᱜᱚᱲᱟ ᱨᱮ ᱱᱩᱱᱟᱜ ᱠᱤᱪᱩ ᱯᱨᱚᱵᱷᱟᱯ ᱠᱚ ᱯᱟᱲᱟᱜ ᱠᱟᱱᱟ ᱟᱨᱦᱚ ᱱᱮᱛᱟᱨ ᱢᱟ ᱦᱜ ᱜᱟᱹᱰᱤ ᱜᱚᱲᱟ ᱨᱮᱱᱟᱜ ᱨᱳᱰ ᱠᱚᱦᱚᱸ ᱠᱚ ᱞᱟᱹᱴᱩᱭᱮᱜ ᱛᱟᱵᱚᱱᱟ ᱦᱟᱸᱜ ᱦᱮ ᱥᱮᱸ ᱵᱟᱝ ᱛᱚ ᱚᱱᱟ ᱠᱷᱮᱛᱨᱮ ᱨᱮᱦᱚ ᱧᱮᱞᱚᱜ ᱠᱟᱱᱟ ᱛᱟᱞᱮ ᱦᱟᱸᱜ ᱜᱟᱹᱰᱤ ᱜᱷᱚᱲᱟ ᱨᱮᱱᱟᱜ ᱨᱳᱰ ᱠᱚ ᱡᱩᱫᱤ ᱴᱷᱤᱠ ᱴᱷᱟᱠ ᱛᱟᱦᱮᱱ ᱠᱟᱱ ᱜᱟᱹᱰᱤ ᱜᱷᱚᱲᱟ ᱦᱚᱸ ᱟᱹᱰᱤ ᱡᱳᱨ ᱜᱮᱵᱚᱱ ᱪᱟᱞᱟᱣᱫᱟ ᱛᱟᱞᱮ ᱜᱚᱝᱠᱮ ᱱᱚᱜ-ᱚᱭ ᱡᱮ ᱜᱟᱹᱰᱤ ᱠᱚᱨᱮ ᱵᱤᱥᱤ ᱚᱰᱚᱝᱚᱜ ᱠᱟᱱ ᱛᱟᱦᱮᱫ ᱠᱟᱹᱴᱤᱡ ᱮᱠᱥᱤᱰᱮᱱᱴ ᱠᱚᱫᱚ ᱦᱩᱭᱩᱜ ᱠᱟᱱᱟ ᱥᱮ ᱵᱟᱝᱢᱟ ᱚᱱᱟ ᱫᱚ ᱦᱟᱸᱜ ᱟᱵᱚᱣᱟᱜ ᱠᱚᱯᱟᱞ ᱠᱚᱯᱟᱞ ᱫᱳᱥ ᱥᱩᱛᱤ ᱜᱮ ᱦᱟᱸᱜ ᱦᱩᱭᱩᱜ ᱠᱟᱱ ᱛᱟᱵᱚᱱᱟ ᱚᱠᱟᱴᱟᱜ ᱵᱮᱱ ᱢᱚᱱᱮᱭᱟ ᱟᱵᱮᱱ ᱫᱚ ᱦᱟᱜ ᱱᱚᱣᱟ ᱫᱚ
ᱱᱚᱣᱟ ᱫᱚ ᱠᱟᱱᱟ ᱟᱵᱚ ᱫᱚ ᱜᱟᱹᱰᱤ ᱪᱮᱛᱟᱱ ᱨᱮᱫᱚ ᱫᱳᱥ ᱫᱚ ᱵᱟᱝᱵᱚᱱ ᱮᱢ ᱫᱟᱲᱮᱜ-ᱟ ᱜᱟᱹᱰᱤ ᱫᱚ ᱚᱱᱠᱟ ᱞᱟᱹᱜᱤᱫ ᱜᱮᱠᱚ ᱵᱮᱱᱟᱣ ᱠᱟᱫᱟ ᱡᱟᱛᱮ ᱢᱟᱹᱱᱢᱤ ᱠᱚ ᱥᱮ ᱦᱚᱲ ᱠᱚ ᱪᱟᱞᱟᱣ ᱦᱮᱡ ᱫᱟᱲᱮᱭᱟᱜ ᱢᱟ ᱥᱟᱶ ᱥᱟᱶᱛᱮ ᱫᱩᱠ ᱦᱟᱨᱠᱮᱛ ᱨᱮ ᱡᱟᱦᱟᱸ ᱡᱟᱭᱜᱟ ᱨᱮ ᱟᱢ ᱛᱟᱲᱟᱢ ᱛᱮ ᱵᱟᱢ ᱪᱟᱞᱟᱣ ᱫᱟᱲᱮᱭᱟᱜ-ᱟ ᱥᱟᱭᱠᱮᱞ ᱛᱮ ᱵᱟᱢ ᱪᱟᱞᱟᱣ ᱫᱟᱲᱮᱭᱟᱜ ᱚᱱᱟ ᱞᱟᱹᱜᱤᱫ ᱛᱮ ᱩᱱᱠᱩ ᱢᱚᱴᱚᱨ ᱜᱟᱹᱰᱤ ᱠᱚ ᱵᱮᱱᱟᱣ ᱠᱟᱫᱟ ᱡᱟᱛᱮ ᱞᱚᱜᱚᱱ ᱧᱚᱜ ᱛᱮ ᱟᱢᱮᱢ ᱛᱤᱭᱳᱠ ᱢᱟ ᱚᱱᱟ ᱡᱟᱭᱜᱟ ᱨᱮ ᱛᱚ ᱦᱚᱜ ᱚᱭ ᱵᱮᱱ ᱞᱟᱹᱭ ᱠᱮᱫᱟ ᱡᱮ ᱧᱩ ᱵᱟᱲᱟ ᱠᱟᱛᱮᱫ ᱜᱟᱹᱰᱤ ᱪᱟᱞᱟᱜ ᱚᱱᱟ ᱫᱚ ᱟᱹᱞᱤᱧ ᱦᱚᱸ ᱚᱸᱰᱮ ᱫᱚ ᱥᱮᱦᱚᱢᱚᱛ ᱵᱟᱹᱞᱤᱧ ᱮᱢᱟᱜ-ᱟ ᱧᱩ ᱵᱟᱲᱟ ᱠᱟᱛᱮ ᱫᱚ ᱜᱟᱹᱰᱤ ᱪᱟᱞᱟᱣ ᱠᱚᱫᱚ ᱵᱟᱝ ᱵᱷᱟᱹᱜᱤᱭᱟ ᱪᱮᱫᱟᱜ ᱵᱟᱝᱢᱟ ᱚᱱᱟ ᱫᱚ ᱢᱚᱴᱚᱨ ᱨᱮᱱᱟᱜ ᱡᱤᱱᱤᱥ ᱠᱟᱱᱟ ᱢᱚᱴᱚᱨ ᱫᱚᱵᱮᱱ ᱵᱩᱡᱽ ᱫᱟᱲᱮᱭᱟᱜ ᱠᱟᱱ ᱜᱮᱭᱟ ᱪᱮᱜ ᱢᱚᱴ ᱠᱟᱹᱴᱤᱡ ᱪᱩᱞᱩᱝ ᱵᱮᱱ ᱯᱮᱴᱮᱨᱟ ᱡᱳᱨ ᱜᱮ ᱫᱟᱹᱲᱟᱜ-ᱟ ᱱᱚᱣᱟ ᱫᱚ ᱟᱨ ᱥᱟᱭᱠᱮᱞ ᱫᱚ ᱵᱟᱝ ᱠᱟᱱᱟ ᱡᱮ ᱢᱤᱫ ᱫᱷᱟᱣ ᱵᱮᱱ ᱯᱮᱭᱰᱮᱞᱟ ᱵᱟᱹᱭ ᱧᱚᱜ ᱫᱟᱹᱲᱟᱜ-ᱟ ᱥᱮ ᱡᱳᱨ ᱧᱚᱜ ᱫᱟᱹᱲᱟ ᱚᱱᱟ ᱫᱚ ᱟᱵᱮᱱᱟᱜ ᱛᱤ ᱨᱮᱜᱮ ᱛᱟᱦᱮᱱᱟ ᱟᱨ ᱧᱩ ᱠᱟᱛᱮᱫ ᱫᱚ ᱠᱷᱟᱱ ᱟᱵᱮᱱ ᱵᱮᱱ ᱧᱮᱞ ᱟᱠᱟᱫ ᱜᱮᱭᱟ ᱡᱮ ᱟᱵᱚ ᱢᱟᱹᱱᱢᱤᱭᱟᱜ ᱧᱩ ᱠᱟᱛᱮᱫ ᱫᱚ ᱜᱚᱴᱟ ᱦᱚᱲᱢᱚ ᱨᱮᱜᱮ ᱚᱱᱟ ᱮᱞ ᱠᱚᱦᱚᱞ ᱡᱤᱱᱤᱥᱴᱟᱜ ᱯᱷᱟᱥᱱᱟᱜᱼᱟ ᱛᱩ ᱟᱵᱮᱱ ᱡᱩᱫᱤ ᱵᱮᱱ ᱧᱮᱞᱟ ᱱᱚᱸᱰᱮ ᱩᱱᱫᱚ ᱢᱟᱹᱱᱢᱤᱭᱟᱜ ᱦᱚᱲᱢᱚ ᱨᱮᱫᱚ ᱡᱳᱨ ᱛᱟᱦᱮᱱᱟ ᱵᱟᱝ ᱛᱟᱦᱮᱱᱟ ᱛᱚ ᱩᱱᱤ ᱪᱮᱫ ᱮ ᱪᱤᱠᱟᱹᱭᱟᱭ ᱥᱟᱶ ᱥᱟᱶ ᱛᱮ ᱟᱭᱟᱜ ᱢᱟᱭᱤᱱᱰ ᱨᱮ ᱚᱠᱟ ᱞᱮᱠᱟᱱᱟᱜ ᱫᱤᱥᱟᱹ ᱦᱟᱨᱟ ᱦᱤᱡᱩᱜᱼᱟ ᱩᱱᱤᱧ ᱢᱚᱱᱮᱭᱟ ᱚ ᱱᱚᱣᱟ ᱫᱚ ᱪᱮᱫ ᱦᱚᱸ ᱵᱟᱝ ᱠᱟᱱᱟ ᱛᱟᱦᱚᱞᱮ ᱠᱟᱹᱴᱤᱡ ᱡᱳᱨ ᱧᱚᱜ ᱤᱧ ᱯᱮᱴᱮᱨᱟᱜ ᱞᱟᱹᱜᱤ ᱟᱨᱚ ᱡᱳᱨ ᱧᱚᱜ ᱤᱧ ᱪᱟᱞᱟᱜᱼᱟ ᱞᱚᱜᱚᱱ ᱧᱚᱜ ᱛᱮ ᱚᱱᱮ ᱚᱱᱟ ᱠᱚᱨᱮᱜ ᱜᱮ ᱱᱚᱝᱠᱟ ᱱᱟᱜ ᱫᱩᱨᱜᱷᱚᱴᱚᱱᱟ ᱠᱚᱫᱚ ᱦᱩᱭᱩᱜᱼᱟ ᱛᱚ ᱢᱤᱫ ᱯᱚᱠᱷᱮ ᱵᱤᱱ ᱧᱮᱞᱟ ᱱᱚᱣᱟ ᱫᱚ ᱟᱹᱰᱤᱜᱮ ᱵᱷᱟᱹᱜᱤᱭᱟ ᱢᱮᱱ ᱠᱷᱟᱱ ᱟᱵᱚ ᱢᱟᱹᱱᱢᱤ ᱚᱱᱟ ᱵᱮᱵᱚᱦᱟᱨ ᱵᱟᱵᱚᱱ ᱵᱟᱲᱟᱭᱟ ᱡᱮ ᱪᱮᱫ ᱞᱮᱠᱟ ᱵᱮᱣᱦᱟᱨ ᱦᱩᱭᱩᱜ-ᱟ ᱪᱮᱫ ᱞᱮᱠᱟᱛᱮ ᱱᱚᱣᱟ ᱨᱮᱱᱟᱜ ᱠᱟᱹᱢᱤ ᱦᱚᱨᱟ ᱠᱚ ᱥᱟᱵ ᱨᱟᱠᱟᱵ ᱠᱟᱛᱮ ᱠᱚ ᱵᱮᱱᱟᱣ ᱟᱠᱟᱫᱟ ᱚᱱᱟ ᱤᱫᱤ ᱠᱟᱛᱮᱫ ᱡᱩᱫᱤ ᱟᱵᱚ ᱠᱟᱹᱴᱤᱡ ᱪᱩᱞᱩᱝ ᱫᱤᱥ ᱦᱩᱫᱤᱥ ᱛᱟᱦᱮᱱᱟ ᱛᱟᱦᱚᱞᱮ ᱟᱹᱰᱤᱜᱮ ᱱᱟᱯᱟᱭᱚᱜᱼᱟ ᱟᱵᱚ ᱞᱟᱹᱜᱤᱫ ᱜᱮ
ᱦᱳᱭ ᱜᱚᱝᱠᱮ ᱟᱹᱰᱤ ᱱᱟᱯᱟᱭ ᱱᱟᱯᱟᱭ ᱠᱟᱛᱷᱟ ᱜᱮᱢ ᱞᱟᱹᱭ ᱨᱟᱠᱟᱵ ᱠᱮᱫᱟ ᱟᱪᱷᱟ ᱜᱚᱢᱠᱮ ᱟᱨᱚ ᱦᱟᱸᱜ ᱱᱚᱜᱼᱚᱭ ᱱᱤᱛᱚᱜ ᱦᱟᱸᱜ ᱯᱨᱟᱭ ᱜᱮ ᱧᱮᱞᱚᱜ ᱠᱟᱱᱟ ᱵᱟᱢ ᱦᱟᱸᱜ ᱢᱚᱴᱚᱨ ᱜᱟᱹᱰᱤ ᱡᱟᱦᱟᱸ ᱠᱚ ᱞᱟᱹᱭ ᱫᱟ ᱚᱱᱟ ᱨᱮᱫᱚ ᱦᱟᱸᱜ ᱥᱚᱨᱠᱟᱨᱟᱜ ᱱᱟᱣᱟ ᱱᱟᱣᱟ ᱠᱟᱹᱴᱤᱡ ᱦᱟᱸᱜ ᱱᱤᱭᱚᱢ ᱠᱚᱭ ᱪᱟᱹᱞᱩ ᱜᱚᱫ ᱟᱠᱟᱫᱟ ᱵᱟᱝᱢᱟ ᱦᱮᱞᱢᱮᱴ ᱠᱚᱦᱚᱸ ᱦᱚᱨᱚᱜ ᱦᱩᱭᱩᱜᱼᱟ ᱦᱚᱭ ᱚᱱᱟ ᱵᱟᱢ ᱦᱚᱨᱚᱜ ᱞᱮᱠᱷᱟᱡ ᱦᱟᱸᱜ ᱦᱟᱡᱟᱨ ᱴᱟᱠᱟ ᱵᱟᱨᱥᱚ ᱴᱟᱠᱟ ᱯᱷᱟᱭᱤᱱ ᱦᱚᱭᱛᱚ ᱟᱢᱟᱜ ᱞᱟᱭᱥᱮᱱᱥ ᱵᱟᱹᱱᱩᱜ ᱛᱟᱢᱟ ᱚᱱᱟ ᱱᱤᱭᱮ ᱦᱚᱸ ᱯᱷᱟᱹᱭᱤᱱ ᱱᱟᱜ ᱛᱟᱨᱯᱚᱨ ᱦᱚᱭᱛᱳ ᱟᱢᱟᱜ ᱫᱷᱩᱢᱟᱹ ᱯᱟᱨᱢᱤᱴ ᱵᱟᱹᱱᱩᱜ ᱛᱟᱢᱟ ᱚᱱᱟ ᱱᱤᱭᱮ ᱦᱚᱸ ᱯᱷᱟᱹᱭᱤᱱ ᱢᱮᱱᱟᱜᱼᱟ ᱱᱚᱜᱼᱚᱭ ᱡᱮ ᱦᱮᱞᱢᱮᱴ ᱠᱚ ᱡᱩᱫᱤ ᱦᱚᱭᱛᱳ ᱵᱟᱵᱚᱱ ᱦᱚᱨᱚᱜ ᱜᱮ ᱩᱱ ᱫᱚ ᱦᱟᱸᱜ ᱧᱮᱞᱚᱜᱼᱟ ᱟᱵᱚ ᱡᱟᱦᱟᱸ ᱨᱮ ᱡᱩᱫᱤ ᱮᱠᱥᱤᱰᱮᱱ ᱠᱚ ᱦᱩᱭᱮᱱ ᱜᱮᱭᱟ ᱞᱟᱦᱟᱛᱮ ᱦᱟᱸᱜ ᱟᱵᱚᱣᱟᱜ ᱵᱚᱦᱚᱜ ᱠᱚᱜᱮ ᱦᱟᱸᱜ ᱵᱟᱡᱟᱜ ᱠᱟᱱ ᱛᱟᱵᱚᱱᱟ ᱦᱮᱸ ᱥᱮ ᱵᱟᱝ ᱦᱳᱭᱛᱳ ᱵᱚᱦᱚᱜ ᱠᱮᱪᱟᱜ ᱮᱱ ᱛᱟᱵᱚᱱᱟ ᱟᱵᱚᱣᱟᱜ ᱡᱟᱦᱟᱸᱱᱟᱜ ᱵᱨᱮᱱ ᱠᱚ ᱡᱟᱦᱟᱸ ᱠᱟᱹᱴᱤᱡ ᱵᱟᱹᱲᱤᱡ ᱜᱚᱫᱚᱜ ᱠᱟᱱ ᱛᱟᱵᱚᱱᱟ ᱛᱚ ᱩᱱ ᱚᱠᱛᱚ ᱟᱨᱚ ᱧᱮᱞᱚᱜ ᱠᱟᱱ ᱜᱮᱭᱟ ᱵᱟᱝᱢᱟ ᱜᱟᱹᱰᱤ ᱜᱷᱚᱲᱟ ᱥᱟᱶᱛᱮ ᱡᱩᱫᱤ ᱮᱠᱥᱤᱰᱮᱱᱴ ᱦᱩᱭᱮᱱ ᱜᱮᱭᱟ ᱛᱟᱣ ᱦᱟᱸᱜ ᱩᱱ ᱞᱟᱦᱟ ᱦᱟᱸᱜ ᱵᱚᱦᱚᱜ ᱜᱮ ᱦᱟᱸᱜ ᱞᱟᱦᱟ ᱢᱟᱱᱮ ᱡᱷᱟᱹᱞᱤᱜ ᱠᱟᱱ ᱛᱟᱵᱚᱱᱟ ᱡᱚᱫᱤ ᱦᱚᱭᱛᱚ ᱦᱮᱞᱢᱮᱴ ᱠᱚ ᱵᱟᱵᱚᱱ ᱦᱚᱨᱚᱜ ᱞᱮᱠᱷᱟᱱ ᱦᱟᱸᱜ ᱩᱱ ᱫᱚ ᱮᱠᱮᱱ ᱵᱚᱦᱚᱜ ᱛᱚ ᱩᱱᱫᱚ ᱵᱚᱦᱚᱜ ᱵᱟᱡᱟᱣ ᱞᱮᱱᱠᱷᱟᱡ ᱦᱳᱭ ᱟᱫᱚ ᱜᱚᱢᱠᱮ ᱦᱚᱸᱜ ᱚᱭ ᱡᱟᱦᱟᱸ ᱛᱤᱱᱟᱹᱜ ᱴᱟ ᱥᱚᱨᱠᱟᱨ ᱠᱚ ᱪᱟᱹᱞᱩ ᱟᱠᱟᱫᱟ ᱦᱮᱞᱢᱮᱴ ᱦᱚᱨᱚᱜ ᱢᱟᱱᱮ ᱚᱱᱟ ᱟᱢ ᱚᱱᱟᱨᱮ ᱛᱤᱱᱟᱹᱜ ᱴᱟᱜ ᱢᱟᱱᱮ ᱚᱱᱟ ᱪᱮᱛᱟᱱ ᱨᱮ ᱪᱮᱫ ᱠᱚ ᱞᱟᱹᱭᱟ ᱡᱟᱦᱟᱸ ᱚᱱᱟ ᱴᱷᱤᱠᱼᱟ ᱠᱚᱨᱟᱣ ᱠᱟᱫᱟᱭ ᱥᱮ ᱵᱟᱝ ᱴᱷᱤᱠ ᱟᱜ ᱠᱚ ᱠᱚᱨᱟᱣ ᱟᱠᱟᱫᱟ ᱠᱚ
ᱛᱚ ᱜᱚᱝᱠᱮ ᱱᱚᱰᱮ ᱫᱚ ᱟᱹᱞᱤᱧ ᱦᱚᱸ ᱥᱚᱨᱠᱟᱨ ᱫᱚ ᱴᱷᱤᱠᱟ ᱜᱮ ᱠᱚᱨᱟᱣ ᱟᱠᱟᱫᱟᱭ ᱪᱮᱫᱟᱜ ᱵᱟᱝᱢᱟ ᱩᱱᱤ ᱦᱚᱸᱭ ᱠᱷᱚᱡᱚᱜ ᱠᱟᱱᱟ ᱡᱮ ᱢᱟᱹᱱᱢᱤ ᱠᱟᱹᱴᱤᱡ ᱥᱮᱯᱴᱤ ᱧᱚᱜ ᱨᱮᱠᱚ ᱛᱟᱦᱮᱱ ᱢᱟ ᱜᱟᱹᱰᱤ ᱪᱟᱞᱟᱣ ᱪᱮᱫ ᱞᱮᱠᱟ ᱨᱮᱵᱮᱱ ᱧᱮᱞᱟ ᱟᱵᱮᱱ ᱱᱤᱛᱚᱜ ᱞᱟᱹᱭ ᱞᱟᱹᱭ ᱛᱮᱦᱚᱸ ᱵᱮᱱ ᱯᱟᱹᱛᱭᱟᱹᱜᱼᱟ ᱥᱟᱶ ᱥᱟᱶᱛᱮ ᱟᱵᱮᱱᱟᱜ ᱢᱮᱸᱫ ᱛᱮᱦᱚᱸ ᱵᱮᱱ ᱧᱮᱞ ᱟᱠᱟᱫᱟ ᱡᱮ ᱱᱚᱜᱼᱚᱭ ᱟᱵᱚ ᱞᱟᱹᱭ ᱜᱟᱱᱚᱜᱼᱟ ᱱᱤᱛᱚᱜ ᱯᱟᱹᱦᱤᱞ ᱡᱩᱜᱽ ᱛᱟᱲᱟᱢ ᱛᱮᱵᱚᱱ ᱪᱟᱞᱟᱜ ᱠᱟᱱ ᱛᱟᱦᱮᱸᱫ ᱤᱱᱟᱹ ᱯᱚᱨᱮ ᱵᱟᱹᱭ ᱵᱟᱹᱭ ᱛᱮ ᱠᱟᱹᱴᱤᱡ ᱵᱚᱱ ᱩᱱᱱᱚᱛᱤᱭ ᱮᱱ ᱠᱷᱟᱱ ᱰᱟᱝᱨᱟ ᱜᱟᱹᱰᱤ ᱠᱚᱵᱚᱱ ᱥᱟᱜᱟᱲ ᱠᱮᱫᱟ ᱾ ᱤᱱᱟᱹ ᱥᱟᱶ ᱥᱟᱶᱛᱮ ᱥᱟᱭᱠᱮᱞ ᱠᱚᱦᱚᱸ ᱦᱮᱡ ᱮᱱᱟ ᱵᱟᱹᱭ ᱵᱟᱹᱭᱛᱮ ᱡᱚᱛᱚ ᱱᱤᱛᱚᱜ ᱩᱱᱱᱚᱛᱤᱜ ᱠᱟᱱᱟ ᱩᱱᱟᱹᱜ ᱜᱮ ᱜᱟᱹᱰᱤ ᱨᱮᱱᱟᱜ ᱪᱟᱦᱤᱫᱟ ᱵᱟᱹᱲᱛᱤᱜ ᱠᱟᱱᱟ
ᱟᱨ ᱱᱤᱛᱚᱜ ᱧᱮᱞ ᱵᱮᱱ ᱟᱵᱮᱱ ᱯᱨᱚᱛᱤᱴᱤ ᱚᱲᱟᱜ ᱨᱮᱜᱮ ᱜᱟᱹᱰᱤ ᱢᱮᱱᱟᱜᱼᱟ ᱦᱮᱸ ᱥᱮ ᱵᱟᱝ
ᱦᱳᱭ ᱦᱳᱭ
ᱛᱚ ᱱᱚᱰᱮ ᱟᱵᱮᱱ ᱧᱮᱞ ᱵᱮᱱ ᱡᱮ ᱡᱟᱦᱟᱸ ᱚᱲᱟᱜ ᱨᱮ ᱜᱟᱹᱰᱤ ᱢᱮᱱᱟᱜᱼᱟ ᱚᱱᱟ ᱚᱲᱟᱜ ᱨᱮᱱ ᱡᱩᱫᱤ ᱢᱤᱫᱴᱤᱱ ᱧᱚᱜ ᱦᱩᱰᱤᱧ ᱧᱚᱜ ᱢᱤᱫᱴᱤᱱ ᱵᱟᱹᱵᱩ ᱜᱤᱫᱽᱨᱟᱹ ᱩᱱᱤ ᱠᱟᱹᱴᱤᱡ ᱪᱩᱞᱩᱝ ᱥᱟᱭᱠᱮᱞ ᱪᱟᱞᱟᱟᱭ ᱥᱮᱬᱟ ᱠᱟᱫᱟᱭ ᱥᱮ ᱢᱚᱸᱡᱽ ᱛᱮ ᱥᱟᱭᱠᱮᱞ ᱪᱟᱟᱞᱟᱭ ᱥᱮᱬᱟ ᱠᱟᱫᱟᱭ ᱩᱱᱤ ᱦᱚᱸᱭ ᱠᱷᱚᱡᱚᱜ ᱟᱭ ᱡᱮ ᱤᱧ ᱱᱚᱣᱟ ᱜᱟᱹᱰᱤ ᱠᱟᱹᱴᱤᱡ ᱤᱧ ᱪᱟᱞᱟᱣ ᱞᱮᱟᱜᱟ ᱞᱟᱜᱮ ᱯᱟᱪᱷᱮᱜ ᱤᱧ ᱫᱟᱲᱮᱜ ᱚᱱᱮ ᱚᱱᱠᱟ ᱠᱟᱛᱮᱫ ᱜᱮ ᱩᱱᱠᱩ ᱥᱤᱠᱷᱱᱟᱹᱛ ᱠᱚ ᱧᱟᱢ ᱮᱫᱟ ᱚᱱᱟ ᱜᱟᱹᱰᱤ ᱪᱟᱞᱟᱣ ᱞᱟᱹᱜᱤᱫ ᱟᱨ ᱪᱤᱠᱟᱹᱜ ᱠᱟᱱᱟ ᱧᱮᱞᱟᱵᱮᱱ ᱡᱮ ᱩᱱᱤ ᱫᱚ ᱦᱟᱭᱨᱳᱰ ᱠᱚᱨᱮ ᱥᱮ ᱚᱱᱠᱟᱱᱟᱜ ᱡᱟᱦᱟᱸ ᱡᱮᱜᱮᱛ ᱰᱟᱦᱟᱨ ᱡᱟᱦᱟᱸ ᱨᱮᱫᱚ ᱜᱟᱹᱰᱤ ᱠᱚ ᱥᱚᱵᱽ ᱥᱚᱢᱚᱭ ᱥᱮᱱ ᱦᱤᱡᱩᱜᱼᱟ ᱚᱱᱮ ᱚᱱᱠᱟᱱᱟᱜ ᱡᱟᱭᱜᱟ ᱠᱚᱨᱮ ᱠᱚ ᱪᱟᱞᱟᱜ ᱠᱟᱱᱟ ᱚᱱᱮ ᱚᱱᱟ ᱠᱚᱨᱮ ᱪᱟᱞᱟᱣ ᱠᱟᱛᱮᱫ ᱧᱮᱞᱞᱟᱵᱮᱱ ᱡᱮ ᱵᱟᱝ ᱢᱮᱱᱟᱜ ᱛᱟᱭᱟ ᱠᱟᱜᱚᱡᱽ ᱜᱟᱹᱰᱤ ᱞᱟᱹᱜᱤᱫ ᱵᱟᱝ ᱤᱫᱤ ᱛᱚᱨᱟᱭᱮᱫᱟᱭ ᱟᱭᱟᱜ ᱦᱮᱞᱢᱮᱴ ᱥᱮ ᱟᱡ ᱥᱩᱨᱚᱠᱠᱷᱟ ᱞᱮᱠᱟᱱ ᱡᱤᱱᱤᱥ ᱠᱚᱦᱚᱸ ᱵᱟᱭ ᱤᱫᱤ ᱛᱚᱨᱟᱭᱮᱫᱟ ᱾ ᱡᱟᱛᱮ ᱤᱧ ᱡᱩᱫᱤ ᱩᱞᱴᱟᱹᱜ ᱟᱹᱧ ᱥᱮ ᱡᱟᱦᱟᱸ ᱪᱤᱠᱟᱹ ᱞᱮᱱᱠᱷᱟᱱ ᱤᱧᱟᱹᱜ ᱵᱚᱦᱚᱜ ᱠᱚ ᱥᱟᱶ ᱥᱟᱶᱛᱮ ᱤᱧᱟᱹᱜ ᱜᱚᱱᱴᱷᱮ ᱠᱚ ᱡᱟᱛᱮ ᱵᱟᱝ ᱯᱩᱴᱩᱨᱚᱜ ᱢᱟ ᱚᱱᱟ ᱠᱚ ᱞᱟᱹᱜᱤᱫ ᱚᱱᱠᱟᱱᱟᱜ ᱡᱤᱱᱤᱥ ᱦᱚᱸ ᱵᱟᱭ ᱤᱫᱤ ᱛᱚᱨᱟᱭᱮᱫᱟᱭ ᱛᱚ ᱟᱹᱞᱤᱧᱟᱜ ᱢᱚᱛᱟᱢᱚᱛ ᱛᱮᱫᱚ ᱱᱚᱣᱟ ᱜᱮᱞᱤᱧ ᱞᱟᱹᱭᱟ ᱡᱮ ᱱᱚᱜᱼᱚᱭ ᱡᱮ ᱥᱚᱨᱠᱟᱨ ᱛᱤᱦᱤᱧ ᱡᱟᱦᱟᱱ ᱚᱱᱟ ᱟᱭᱤᱱᱮ ᱟᱡ ᱟᱹᱜᱩ ᱠᱟᱫᱟᱭ ᱚᱱᱟ ᱫᱚ ᱟᱹᱰᱤ ᱜᱮ ᱱᱟᱯᱟᱭᱟ ᱡᱟᱛᱮ ᱦᱟᱯᱮᱱ ᱫᱤᱱ ᱡᱟᱦᱟᱸᱭ ᱱᱚᱝᱠᱟ ᱢᱟᱹᱭ ᱵᱟᱹᱵᱩ ᱛᱟᱠᱚ ᱢᱟᱹᱭ ᱵᱟᱹᱵᱩ ᱛᱟᱠᱚ ᱜᱟᱹᱰᱤ ᱠᱚᱠᱚ ᱪᱟᱹᱞᱩᱭᱮᱫ ᱠᱟᱱᱟ ᱩᱱᱠᱩ ᱟᱠᱚᱣᱟᱜ
ᱵᱟᱹᱲᱤᱡ ᱵᱟᱝᱠᱚ ᱟᱹᱜᱩ ᱡᱚᱝᱚᱜ ᱢᱟ ᱚᱱᱮ ᱚᱱᱟ ᱠᱷᱟᱹᱛᱤᱨ ᱜᱮ ᱥᱚᱨᱠᱟᱨ ᱫᱚ ᱠᱷᱱᱟᱜ ᱱᱚᱜᱼᱱᱟ ᱫᱚᱭ ᱟᱹᱜᱩ ᱠᱟᱫᱟᱭ ᱟᱹᱞᱤᱧᱟᱜ ᱢᱚᱱᱮ ᱞᱮᱠᱟ ᱠᱟᱛᱮᱫᱚ ᱟᱫᱚ ᱟᱵᱮᱱ ᱜᱮ ᱦᱟᱸᱜ ᱚᱠᱟ ᱞᱮᱠᱟ ᱵᱮᱱ ᱢᱚᱱᱮᱭᱮᱫ ᱠᱟᱱᱟ ᱥᱮ ᱟᱵᱮᱱᱟᱜ ᱫᱤᱥᱟᱹ ᱞᱮᱠᱟᱛᱮ ᱚᱠᱟ ᱞᱮᱠᱟ ᱴᱷᱤᱠ ᱧᱚᱜ ᱜᱮᱭᱟ ᱥᱮ ᱵᱟᱝ ᱚᱱᱟ ᱠᱚᱦᱚᱸ ᱠᱟᱹᱴᱤᱡ ᱞᱟᱹᱭ ᱟᱫ ᱵᱮᱱ